ᱦᱮᱞᱳᱶ
ᱵᱟᱸᱝ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱢᱟᱜ ᱨᱚᱲ ᱜᱮ ᱱᱷᱟᱜ ᱟᱹᱰᱤ ᱵᱷᱤᱛᱨᱤ ᱨᱮ ᱟᱸᱡᱚᱢᱚᱜ ᱠᱟᱱᱟ᱾
ᱤᱧᱟᱜ ᱨᱚᱲ ᱟᱹᱰᱤ ᱵᱷᱤᱛᱤᱨ ᱨᱮᱢ ᱟᱸᱡᱚᱢᱫᱟ?
ᱟᱹᱰᱤ ᱥᱟᱸᱜᱤᱧ ᱨᱮ ᱾
ᱦᱮᱸ ᱪᱤᱠᱟᱛᱮ ᱟᱹᱰᱤ ᱥᱟᱜᱤᱧ ᱨᱮᱢ ᱟᱸᱡᱚᱢ ᱫᱟ, ᱥᱩᱨ ᱨᱮᱜᱤᱧ ᱨᱚᱲ ᱠᱟᱱᱟ ᱾
ᱟ ᱢᱟᱥᱮ ᱨᱚᱲ ᱢᱮ ᱱᱤᱛᱚᱜ?
ᱚ ᱛᱟᱦᱞᱮ ᱪᱮᱫ ᱠᱚᱢ ᱪᱤᱠᱟᱹ ᱵᱟᱲᱟᱭᱫᱟ ᱱᱤᱛᱚᱜ ᱫᱚ?
ᱪᱮᱫ ᱦᱚᱸ ᱵᱟᱝ ᱚᱲᱟᱜ ᱠᱚᱨᱮᱱᱟᱜ ᱠᱟᱹᱢᱤ ᱦᱚᱸᱱᱛᱮ ᱤᱥᱠᱩᱞ ᱥᱮᱫ ᱤᱧ ᱦᱮᱡ ᱟᱠᱟᱱᱟ, ᱟᱫᱚ ᱜᱤᱫᱽᱨᱟᱹ ᱦᱚᱸ ᱢᱤᱫ ᱦᱚᱲ ᱜᱮ ᱦᱮᱡ ᱦᱮᱡ ᱠᱟᱱᱟ ᱵᱟᱝᱠᱚ ᱦᱮᱡ ᱠᱟᱱᱟ, ᱟᱫᱚ ᱮᱢᱚᱱ ᱜᱮ ᱦᱤᱱᱟᱹᱧᱟ
ᱚᱸ
ᱜᱤᱫᱽᱨᱟᱹ ᱤᱥ
ᱟᱪᱪᱷᱟ
ᱤᱥᱠᱩᱞ ᱵᱟᱲᱟᱮᱫ ᱠᱚᱣᱟ ᱵᱚᱞᱮ ᱟᱹᱭᱩᱵ ᱟᱹᱭᱩᱵ ᱯᱟᱲᱦᱟᱣᱮᱫ ᱠᱚᱣᱟ ᱡᱟᱜᱮ ᱴᱤᱭᱩᱥᱚᱱ ᱞᱮᱠᱟ ᱾
ᱚ ᱟᱪᱪᱷᱟ ᱪᱷᱟ ᱱᱟᱯᱟᱭ ᱠᱟᱛᱷᱟ ᱾ ᱟᱢ ᱫᱚ ᱪᱮᱫ ᱢᱟᱱᱮ ᱟᱵᱚ ᱱᱚᱣᱟ ᱥᱟᱱᱛᱟᱞᱤ ᱢᱤᱰᱤᱭᱟᱢ ᱛᱮᱜᱮᱢ ᱯᱟᱲᱦᱟᱣ ᱠᱚᱣᱟ ᱜᱤᱫᱽᱨᱟᱹ ᱫᱚ ᱚᱱᱟ ᱚᱞ ᱪᱤᱠᱤ ᱠᱚᱢ ᱥᱮᱬᱟ ᱠᱚᱣᱟ ᱥᱮ ᱚᱠᱟ ᱞᱮᱠᱟ?
ᱡᱚᱛᱚ ᱜᱮ ᱮᱥᱟᱢᱤᱥ ᱢᱤᱰᱤᱭᱟᱢ ᱢᱮᱱᱟᱜᱼᱟ ᱮᱥᱟᱢᱤᱥ ᱢᱤᱰᱤᱭᱟᱢ ᱦᱚᱸ ᱟᱨ ᱥᱟᱱᱛᱟᱞᱤ ᱢᱤᱰᱤᱭᱟᱢ ᱦᱚᱸ ᱾ ᱡᱚᱛᱚ ᱜᱮ ᱚᱞ ᱪᱤᱠᱤ ᱾
ᱚ ᱟᱪᱪᱷᱟ ᱱᱟᱯᱟᱭ ᱠᱟᱛᱷᱟ ᱾ ᱟᱨ ᱛᱟᱦᱞᱮ ᱱᱤᱭᱟᱹ ᱜᱷᱟᱹᱲᱤᱡ ᱫᱚ ᱚᱱᱛᱮ, ᱟᱯᱮ ᱚᱲᱟᱜ ᱨᱮ ᱚᱠᱟ ᱞᱮᱠᱟ ᱢᱮᱱᱟᱜ ᱯᱮᱭᱟ ᱱᱟᱯᱟᱭ ᱜᱮ?
ᱚᱲᱟᱜ ᱨᱮᱫᱚ ᱦᱟᱜ ᱱᱟᱯᱟᱭ ᱜᱮ ᱦᱮᱱᱟᱜ ᱞᱮᱭᱟ ᱟᱞᱮ ᱠᱚᱫᱚ ᱾
ᱚᱻ ᱟᱨ ᱛᱟᱦᱚᱞᱮ ᱚᱱᱛᱮ ᱚᱠᱟᱞᱮᱠᱟ ᱦᱚᱭ ᱦᱤᱥᱤᱫ ᱠᱚ? ᱫᱟᱜ ᱵᱟᱲᱟᱭ ᱫᱟᱭ ᱥᱮ ᱵᱟᱭ ᱫᱟᱜ ᱵᱟᱲᱟᱭᱮᱫᱟ?
ᱫᱟᱜ ᱫᱚ ᱱᱟᱦᱟᱜ ᱱᱚᱜᱼᱚᱭ ᱯᱮ ᱫᱤᱱ ᱠᱷᱚᱱᱟᱜᱼ ᱮ ᱫᱷᱟᱹᱨᱩᱱ ᱠᱟᱜᱼᱟ ᱵᱟᱭ ᱫᱟᱜ ᱠᱟᱫᱟ ᱾
ᱚᱸ
ᱱᱮ ᱫᱟᱜ ᱫᱚ ᱫᱟᱜ ᱮ ᱠᱟᱱ ᱜᱮᱭᱟ ᱫᱟᱜ ᱠᱚᱫᱚ ᱢᱮᱱᱟᱜ ᱜᱮᱭᱟ ᱱᱟᱜ ᱠᱷᱮᱛ ᱵᱟᱹᱭᱦᱟᱹᱲ ᱠᱚᱨᱮ ᱫᱚ ᱾ ᱟᱫᱚ ᱟᱨ ᱢᱟᱱᱮ ᱯᱮ ᱫᱤᱱ ᱫᱚ ᱛᱤᱨᱠᱟ ᱵᱟᱭ ᱫᱟᱜ ᱠᱟᱜ ᱟᱭ ᱾
ᱚᱸ
ᱟᱨ ᱟᱯᱮ ᱚᱱᱛᱮ ᱜᱮ ᱫᱟᱜ ᱮᱜ ᱠᱟᱱᱟ ᱥᱮ ᱵᱟᱝᱟ?
ᱟᱞᱮ ᱱᱚᱛᱮ ᱦᱚᱸ ᱨᱤᱢᱤᱞ ᱢᱟ ᱫᱤᱱᱟᱹᱢ ᱦᱤᱞᱚᱜ ᱨᱤᱢᱤᱞᱮᱫ ᱠᱟᱱ ᱜᱮᱭᱟ, ᱢᱮᱱᱠᱷᱟᱱ ᱫᱟᱜ ᱢᱟᱛᱚ ᱦᱟᱜ ᱚᱱᱠᱟ ᱞᱮᱠ ᱚᱱᱠᱟ ᱫᱚ ᱵᱟᱭ ᱫᱟᱜ ᱫᱟ ᱾ ᱦᱚᱞᱟ ᱦᱚᱸ ᱨᱤᱢᱤᱞ ᱨᱟᱠᱟᱵ ᱵᱟᱲᱟ ᱞᱮᱱᱟ ᱢᱮᱱᱠᱷᱟᱱ ᱫᱟᱜ ᱫᱚ ᱵᱟᱭ ᱫᱟᱜ ᱠᱮᱫᱟ ᱾ ᱚᱭ ᱦᱚᱞᱟ ᱢᱟᱦᱫᱮᱨ ᱦᱤᱞᱳ ᱦᱟᱜ, ᱱᱟᱥᱮ ᱱᱟᱥᱮ ᱫᱟᱜ ᱵᱟᱲᱟ ᱜᱮ ᱛᱮ ᱟᱨ ᱱᱚᱠᱟ ᱞᱮᱠᱟ ᱫᱚ ᱦᱟᱸᱜ ᱟᱨ ᱵᱟᱭ ᱫᱟᱜ ᱟᱠᱟᱫᱟ ᱾
ᱟᱪᱪᱷᱟ ᱾
ᱦᱟᱭ ᱦᱚᱭ ᱾ ᱛᱟᱦᱚᱞᱮ ᱟᱯᱮ ᱫᱚ ᱪᱟᱥ ᱠᱟᱹᱢᱤ ᱠᱚᱫᱚ ᱛᱤᱱᱟᱹᱜ ᱴᱟ ᱯᱮ ᱞᱟᱦᱟ ᱥᱮ?
ᱞᱟᱦᱟ ᱞᱟᱦᱟ ᱠᱮᱫᱟᱞᱮ ᱞᱟᱦᱟ ᱫᱚ, ᱮᱦᱚᱵ ᱮᱱᱟ ᱞᱮ ᱛᱷᱚᱲᱟ ᱨᱚᱦᱚᱭ ᱠᱟᱦᱚᱸ ᱾
ᱚᱸ
ᱦᱩᱸ ᱾ ᱮᱦᱚᱵ ᱵᱟᱲᱟ ᱫᱚ ᱦᱩᱭᱱᱟ, ᱛᱷᱚᱲᱟ ᱞᱟᱦᱟ ᱧᱚᱜ ᱜᱮ ᱟᱢᱟᱵᱤᱛᱤ ᱪᱟᱞᱟᱣᱱᱟ ᱛᱚ ᱚᱱᱟ ᱞᱟᱦᱟ ᱨᱮᱜᱮᱞᱮ ᱮᱦᱚᱵ ᱟᱠᱟᱱᱟ ᱟᱫᱚ, ᱠᱮᱵᱚᱞ ᱜᱮ ᱱᱟᱦᱟᱜ ᱮᱦᱚᱵ ᱫᱚ ᱦᱩᱭ ᱟᱠᱟᱱᱟ ᱾
ᱚ ᱟᱪᱪᱷᱟ, ᱱᱟᱯᱟᱭ ᱠᱟᱛᱷᱟ, ᱦᱮᱸ ᱟᱞᱮ ᱦᱚᱸ ᱱᱤᱛᱚᱜ ᱫᱚ ᱠᱤᱪᱷᱩ ᱫᱚᱠᱚ ᱛᱚᱞᱟ ᱠᱚᱠᱚ ᱜᱤᱰᱤ ᱵᱟᱲᱟᱣ ᱠᱟᱫᱟ, ᱟᱨ ᱠᱤᱪᱷᱩ ᱫᱚ ᱦᱟᱸᱜ ᱱᱤᱛᱚᱜ ᱦᱚᱸᱠᱚ ᱜᱤᱰᱤᱭᱮᱫ ᱜᱮᱭᱟ ᱾ ᱱᱚᱜᱼᱚ ᱱᱚᱝᱠᱟ ᱟᱨ ᱪᱮᱫ ᱾
ᱚ ᱛᱚᱵᱮ ᱨᱚᱦᱚᱭ ᱠᱚ ᱟᱹᱣᱨᱤᱭᱟᱜᱼᱟ?
ᱟᱹᱣᱨᱤ ᱟᱣᱨᱤ ᱨᱚᱦᱚᱭ ᱠᱚᱫᱚ ᱟᱣᱨᱤ ᱮᱦᱚᱵᱚᱜᱼᱟ ᱦᱟᱸᱜ, ᱟᱨ ᱫᱟᱜ ᱦᱚᱸ ᱚᱝᱠᱟ ᱵᱟᱭ ᱫᱟᱜ ᱵᱟᱲᱟᱭ ᱛᱟᱜ ᱫᱚ ᱨᱚᱦᱚᱭ ᱠᱚᱦᱚᱸ ᱪᱤᱠᱟᱹᱛᱮᱢ ᱨᱚᱦᱚᱭᱟ? ᱦᱩᱸ ᱚᱠᱚᱭ ᱠᱚᱣᱟᱜ ᱫᱚ ᱦᱟᱸᱜ ᱛᱚᱞᱟ ᱠᱚ ᱦᱟᱸᱜ, ᱦᱮᱸ
ᱵᱟᱭ ᱫᱟᱜ ᱠᱟᱱ ᱜᱮ ᱛᱚᱵᱮ ᱟᱯᱮ ᱥᱮ ᱫᱚ?
ᱵᱟᱭ ᱫᱟᱜᱽ ᱮᱫᱟ ᱚᱱᱠᱟ ᱞᱮᱠᱟ ᱫᱚ ᱚᱱᱮ ᱚᱛ ᱞᱚᱦᱚᱫ ᱞᱮᱠᱟ ᱦᱚᱸ ᱵᱟᱭ ᱫᱟᱜ ᱮᱫᱟ ᱢᱚᱸᱡᱽ ᱛᱮ ᱛᱚ ᱚᱠᱟ ᱪᱤᱠᱟᱹᱛᱮᱢ ᱨᱚᱦᱚ ᱭᱟ ᱮᱱᱛᱮᱫ ᱦᱮᱸ ᱮᱸᱴᱠᱮ ᱴᱚᱬᱮ ᱫᱚ ᱮᱸᱴᱠᱮ ᱴᱚᱬᱮ ᱠᱟᱱ ᱜᱮᱭᱟ ᱵᱟᱭ ᱫᱟᱜ ᱞᱮᱠᱷᱟᱱ ᱫᱚ ᱚᱠᱟ ᱞᱮᱠᱟ ᱨᱮᱢ ᱪᱟᱥ ᱟ ᱱᱚᱣᱟ ᱢᱟ ᱠᱟᱛᱷᱟ ᱠᱟᱱ ᱜᱮᱭᱟ ᱟᱨ ᱟᱯᱮ ᱚᱱᱛᱮ ᱫᱚ ᱚᱠᱟ ᱞᱮᱠᱟ ᱨᱚᱦᱚᱭ ᱠᱚᱠᱚ ᱮᱦᱚᱵ ᱠᱟᱫᱟ ᱥᱮ ᱪᱮᱫ
ᱮᱦᱚᱵᱚᱜ ᱯᱮᱨᱟᱭ ᱮᱦᱚᱵ ᱪᱟᱵᱟ ᱱᱚ ᱛᱮ ᱫᱚ ᱡᱷᱚᱛᱚ ᱞᱮ ᱠᱟᱜᱮ ᱢᱤᱫ ᱜᱷᱟᱨᱚᱸᱡᱽ ᱨᱮᱱ ᱦᱚᱸ ᱡᱮ ᱨᱚᱦᱚᱲ ᱵᱟᱝ ᱠᱚ ᱮᱦᱚᱵ ᱟᱠᱟᱱᱟ ᱚᱱᱠᱟ ᱫᱚ ᱵᱟᱹᱱᱩᱜ ᱠᱚᱣᱟ
ᱚ ᱟᱪᱪᱷᱟ ᱟᱪᱪᱷᱟ ᱛᱟᱦᱚᱞᱮ ᱟᱯᱮ ᱫᱚ ᱦᱟᱜ ᱚᱱᱟ ᱯᱮ ᱞᱟᱦᱟ ᱧᱚᱜ-ᱟ᱾ ᱭᱟ ᱨᱚᱦᱚᱭ ᱫᱚ ᱵᱟᱝ ᱫᱟᱜ ᱨᱮᱱᱟᱜ ᱫᱚ ᱮᱴᱠᱮᱴᱚᱬᱮ ᱫᱚ ᱚᱱᱠᱟ ᱞᱮᱠᱟ ᱫᱚ ᱵᱟᱹᱱᱩᱜ ᱛᱟᱯᱮᱭᱟ ᱟᱯᱮᱭᱟᱜ ᱫᱚ ᱪᱮᱫ ᱜᱮ
ᱢᱟᱱᱮ ᱫᱟᱜ ᱨᱮᱭᱟᱜ ᱮᱴᱠᱮᱴᱚᱬᱮ ᱵᱟᱝ ᱛᱟᱦᱮᱸ ᱞᱮᱱᱠᱷᱟᱱ ᱱᱤᱛᱚ ᱨᱚᱦᱚᱭ ᱫᱚᱢ ᱮᱦᱚᱵᱚᱜᱼᱟ
ᱦᱩᱸ
ᱟᱞᱮ ᱱᱚᱛᱮ ᱫᱚ ᱪᱷᱟᱹᱛᱤᱠ ᱡᱟᱹᱛᱤ ᱠᱚ ᱢᱮᱱᱟᱜ ᱠᱚᱣᱟ ᱥᱮ ᱩᱱᱠᱩ ᱠᱚ ᱞᱚᱜᱚᱱ ᱞᱚᱜᱚᱱ ᱠᱚ ᱨᱚᱦᱚᱭᱟ ᱛᱚ ᱱᱤᱡᱮᱨ ᱦᱚᱸ ᱩᱱᱠᱩ ᱥᱟᱶ ᱛᱮᱜᱮ ᱨᱚᱦᱚᱭ ᱡᱚᱲᱟᱣ ᱠᱷᱟᱱ ᱰᱟᱦᱟᱨ ᱜᱟᱹᱰᱤ ᱠᱚ ᱱᱮᱛᱟᱨ ᱢᱟ ᱠᱷᱟᱹᱞᱤ ᱜᱟᱹᱰᱤ ᱵᱷᱚᱨᱥᱟ ᱜᱮ ᱥᱤᱭᱳᱜ ᱠᱚᱢᱟ ᱦᱩᱭᱩᱜ ᱠᱟᱱᱟ ᱥᱮ ᱟᱫᱚ ᱚᱱᱟ ᱛᱮ ᱮᱥᱮᱫ ᱪᱟᱵᱟᱜᱼᱟ ᱰᱟᱦᱟᱨ ᱠᱚ
ᱚ ᱟᱫᱚ ᱛᱟᱦᱞᱮ ᱟᱯᱮ ᱚᱱᱛᱮ ᱫᱚ ᱩᱱᱠᱩ ᱰᱟ. ᱝᱨᱤ ᱛᱮᱫᱚ ᱢᱟᱱᱮ ᱵᱟᱠᱚ ᱥᱤᱭᱳᱜᱼᱟ ᱥᱩᱫᱷᱩ ᱜᱟᱹᱰᱤ ᱛᱮ ᱜᱮ ᱯᱮ ᱥᱤᱭᱚᱜᱼᱟ ᱵᱟᱝ
ᱵᱟᱝ ᱥᱤᱭᱳᱜ ᱜᱮᱭᱟ ᱠᱚ ᱥᱤᱭᱚᱜ ᱫᱚ ᱰᱟᱝᱨᱤ ᱛᱮ ᱦᱚᱸ
ᱚ
ᱡᱟᱦᱟᱸ ᱨᱟᱥ ᱩᱥᱟᱹᱨᱟ ᱩᱥᱟᱹᱨᱟ ᱞᱟᱜᱟᱜᱼᱟ ᱥᱮ ᱚᱸᱰᱮ ᱫᱚ ᱜᱟᱹᱰᱤ ᱛᱮᱜᱮ ᱥᱤᱭᱳᱜ ᱦᱩᱭᱩᱜᱼᱟ ᱟᱨᱟᱨ ᱱᱮᱛᱟᱨ ᱢᱟ ᱚᱱᱮ ᱠᱟᱹᱴᱤᱡ ᱦᱚ ᱯᱟᱴᱮᱞᱟᱨ ᱦᱚᱸ ᱢᱮᱱᱟᱜᱼᱟ ᱟᱫᱚ ᱚᱲᱟᱜ ᱠᱚ ᱨᱮ ᱜᱮ ᱦᱮᱱᱟᱜᱼᱟ ᱚᱱᱟ ᱠᱚᱦᱚᱸ ᱟᱫᱚ ᱪᱮᱫ ᱞᱟ. ᱜᱤᱫ ᱰᱟᱝᱨᱤ ᱦᱚ ᱩᱱᱟᱹᱜ ᱫᱚᱢ ᱠᱚᱥᱴᱚᱭᱮᱭᱟ
ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ
ᱟᱯᱷᱚᱨ ᱜᱤᱰᱤ ᱦᱩᱭᱩᱜᱼᱟ ᱛᱚᱠᱷᱚᱱ ᱥᱤᱭᱚᱜ ᱦᱩᱭᱩᱜᱼᱟ᱾ ᱰᱟᱝᱨᱤ ᱠᱚᱛᱮ ᱫᱚ ᱟᱨ ᱨᱚᱦᱚᱭ ᱚᱠᱛᱮ ᱫᱚ ᱜᱟᱹᱰᱤ ᱠᱚᱛᱮ ᱜᱮ
ᱦᱳᱭ ᱟᱨ ᱱᱮᱛᱟᱨ ᱦᱚᱸ ᱱᱮᱛᱟᱨ ᱫᱚ ᱟᱫᱚ ᱧᱮᱞᱚᱜ ᱠᱟᱱᱟ ᱡᱮ ᱵᱮᱥᱤᱨ ᱵᱷᱟᱜ ᱜᱮ ᱢᱟᱱᱮ ᱴᱮᱠᱴᱟᱨ ᱠᱚᱛᱮ ᱛᱟᱨᱯᱚᱨᱮ ᱚᱱᱟ ᱯᱟᱣᱟᱨ ᱴᱮᱞᱟᱨ ᱠᱚ ᱠᱚᱛᱮ ᱠᱚ ᱥᱤ ᱫᱟᱠᱚ ᱦᱟᱜ ᱵᱟᱝᱠᱚ ᱫᱚᱦᱚᱭᱮᱫ ᱠᱚᱣᱟ ᱡᱷᱚᱛᱚ ᱦᱚᱲ ᱫᱚ ᱰᱟᱝᱨᱤ ᱫᱚᱦᱚ ᱞᱮᱱᱠᱷᱟᱱ ᱥᱮ ᱩᱱᱤ ᱛᱟᱭᱱᱚᱢ ᱨᱮ ᱢᱟᱱᱮ ᱩᱱᱤ ᱜᱩᱯᱤ ᱞᱟᱹᱜᱤᱫ ᱦᱚᱲ ᱞᱟᱜᱟᱜᱼᱟ᱾ ᱛᱚ ᱩᱱᱤ ᱡᱚᱢᱮᱟᱭ ᱩᱱᱠᱩ ᱧᱮᱞ ᱦᱩᱭᱩᱜᱼᱟ ᱛᱚ ᱚᱱᱟ ᱦᱚᱛᱮᱡ ᱛᱮ ᱱᱮᱛᱟᱨ ᱫᱚ ᱦᱟᱸᱜ ᱤᱱᱟᱹᱜ ᱰᱟᱝᱨᱤ ᱠᱚ ᱵᱟᱠᱚ ᱫᱚᱦᱚ ᱭᱮᱫ ᱠᱚᱣᱟ
ᱦᱮᱸ ᱟᱞᱮ ᱦᱚᱸ ᱚᱱᱠᱟ ᱞᱮᱠᱟ ᱫᱚ ᱟᱹᱰᱤ ᱥᱟᱸᱜᱮ ᱫᱚ ᱵᱟᱞᱮ ᱫᱚᱦᱚ ᱠᱟᱜ ᱠᱚᱣᱟ ᱯᱮᱭᱟ ᱜᱮᱭᱟ ᱠᱚ ᱚᱱᱠᱟ ᱛᱚᱞ ᱡᱟᱭᱜᱟ ᱦᱚᱸ ᱵᱟᱹᱱᱩᱜᱼᱟ ᱜᱩᱯᱤ ᱡᱟᱭ ᱦᱚᱸ ᱢᱟ ᱟᱞᱮ ᱥᱮᱫ ᱢᱟ ᱵᱟᱹᱱᱩᱜ ᱜᱮᱭᱟ ᱛᱚ ᱟᱭᱢᱟ ᱮᱸᱴᱠᱮᱴᱚᱬᱮ ᱦᱤᱡᱩᱜ ᱠᱟᱱᱟ ᱚᱱᱟᱛᱮ ᱟᱹᱰᱤ ᱥᱟᱸᱜᱮ ᱟᱹᱥᱩᱞ ᱦᱚᱸ ᱵᱟᱝ ᱜᱟᱱᱚᱜ ᱠᱟᱱᱟ ᱮᱱ ᱛᱮᱫ ᱠᱚᱢ ᱫᱷᱟᱨᱟ ᱜᱮ ᱵᱟᱨ ᱭᱟ ᱢᱮᱱᱟᱜ ᱠᱤᱱᱟ. ᱜᱟ. ᱭ ᱢᱤᱫ ᱴᱟᱝ ᱢᱮᱱᱟᱭᱟ ᱟᱫᱚ ᱟᱨ ᱵᱮᱥᱤ ᱥᱟᱸᱜᱮ ᱫᱚ ᱵᱟᱞᱮ ᱟᱹᱥᱩᱞ ᱫᱟᱲᱮᱭᱟᱠᱚ ᱠᱟᱱᱟ ᱥᱟᱸᱜᱮ ᱞᱮᱱᱠᱷᱟᱱ ᱱᱤᱡᱮᱨ ᱜᱮ ᱠᱚᱥᱴᱚ ᱥᱮ ᱜᱟᱹᱭ ᱰᱟᱝᱨᱤ ᱦᱚᱭ ᱠᱚᱥᱴᱚᱜᱼᱟ ᱡᱚᱢ ᱠᱚ ᱞᱟᱡ ᱦᱚᱸ ᱵᱟᱝ ᱵᱤᱜᱼᱟ ᱛᱚ ᱟᱹᱰᱤ ᱡᱳᱨ ᱠᱚᱥᱴᱚ ᱦᱤᱡᱩᱜ ᱠᱟᱱᱟ᱾ ᱡᱚᱠᱷᱚᱱ ᱦᱳᱲᱳ ᱨᱚᱦᱚᱭ ᱫᱤᱱ ᱦᱤᱡᱩᱜ-ᱟ ᱥᱮ ᱡᱷᱚᱛᱚ ᱠᱚ ᱨᱚᱦᱚᱭ ᱪᱟᱵᱟᱭᱟ ᱠᱷᱟᱹᱞᱤ ᱰᱟᱦᱟᱨ ᱥᱩᱢᱩᱝ ᱜᱮ ᱛᱟᱦᱮᱱᱟ ᱪᱟᱞᱟᱜ ᱦᱤᱡᱩᱜ ᱰᱟᱦᱟᱨ ᱥᱩᱢᱩᱝ ᱟᱫᱚ ᱚᱱᱟ ᱫᱚ ᱛᱤᱱᱟᱹᱜ ᱮᱢ ᱛᱚᱞᱮᱭᱟ ᱫᱤᱱᱟᱹᱢ ᱦᱤᱞᱳᱜ ᱟᱨ ᱵᱟᱠᱚ ᱵᱤᱜᱼᱟ ᱮᱱᱛᱮ ᱜᱷᱟᱥ ᱦᱚᱸ ᱚᱱᱠᱟ ᱞᱮᱠᱟ ᱵᱟᱝ ᱛᱟᱦᱮᱸ
ᱟᱨ ᱛᱟᱦᱚᱞᱮ ᱟᱯᱮ ᱚᱱᱛᱮ ᱫᱚ ᱡᱟᱦᱟ ᱞᱮᱠᱟ ᱚᱱᱠᱟ ᱵᱤᱨ ᱵᱩᱨᱩ ᱠᱚ ᱚᱱᱠᱟ ᱞᱮᱠᱟ ᱵᱤᱨ ᱵᱩᱨᱩ ᱠᱚ ᱵᱟᱹᱱᱩᱜ ᱟᱥᱮ
ᱵᱟᱹᱱᱩᱜ ᱜᱮᱭᱟ ᱵᱤᱨᱵᱩᱨᱩ ᱨᱮ ᱱᱤᱡᱮᱨ ᱜᱮ ᱟᱠ ᱵᱟᱜᱟᱱ ᱟ ᱪᱮᱫ ᱠᱚᱪᱚᱝ ᱫᱟᱨᱮ ᱠᱚᱢᱟ ᱵᱟᱝᱠᱚ ᱪᱟᱥᱮᱫ ᱜᱮ ᱜᱩᱣᱟᱹ ᱠᱚ ᱢᱮᱛᱟᱣᱟᱜᱼᱟ ᱡᱟᱦᱟᱸ ᱛᱚ ᱚᱱᱟ ᱠᱚ ᱵᱟᱜᱟᱱ ᱚᱱᱟ ᱵᱟᱜᱟᱱ ᱦᱚᱸᱛᱚ ᱟᱹᱰᱤ ᱫᱚ ᱵᱟᱢ ᱜᱚᱡᱟᱣ ᱦᱚᱪᱚᱣᱟᱜᱼᱟ ᱟᱫᱚ ᱚᱱᱟ ᱠᱷᱟᱹᱛᱤᱨ ᱵᱟᱝ ᱛᱟᱸᱦᱮᱱᱚᱜ ᱠᱟᱱᱟ ᱚᱱᱟ ᱠᱚ ᱟᱹᱰᱤ ᱫᱚ ᱟᱫᱚ ᱱᱤᱝᱠᱟ ᱵᱟᱜᱟᱱ ᱠᱚᱨᱮ ᱛᱤᱱᱟᱹᱜ ᱜᱟᱱ ᱠᱚ ᱟ ᱠᱩᱞᱟᱹᱜᱼᱟ ᱤᱱᱟᱹᱜ ᱜᱟᱱ ᱟᱹᱥᱩᱞ ᱦᱩᱭᱩᱜ ᱠᱟᱱᱟ ᱤᱡᱟᱹᱥᱛᱤ ᱫᱚ ᱵᱟᱝ ᱦᱩ
ᱥᱮ ᱛᱷᱟᱞᱮ ᱟᱢ ᱫᱚ ᱱᱤᱛᱚᱜ ᱫᱚ ᱚᱞᱚᱜ ᱯᱟᱲᱦᱟᱣ ᱫᱚᱢ ᱯᱩᱨᱟᱹᱣ ᱠᱟᱫᱟ ᱵᱟᱝ ᱱᱤᱛ ᱫᱚ ᱛᱷᱟᱞᱮ ᱜᱤᱫᱽᱨᱟᱹ ᱠᱚᱢ ᱯᱟᱲᱦᱟᱣ ᱵᱟᱲᱟ ᱠᱚᱣᱟ ᱟᱢ ᱫᱚ ᱟ ᱱᱟᱯᱟᱭ ᱜᱮ ᱟᱢᱫᱚ ᱛᱷᱟᱞᱮ ᱟᱵᱚ ᱱᱚᱣᱟ ᱥᱟᱱᱛᱟᱞᱤ ᱢᱤᱰᱤᱭᱟᱢ ᱛᱮᱜᱮᱢ ᱚᱞᱚᱜ ᱠᱟᱱ ᱛᱟᱦᱮᱸᱱ
ᱦᱳᱭ ᱥᱟᱱᱛᱟᱞᱤ ᱢᱤᱰᱤᱭᱟᱢ ᱛᱮᱜᱮᱧ ᱚᱞᱚᱜ ᱠᱟᱱ ᱛᱟᱦᱮᱫ
ᱚᱚ ᱱᱟᱯᱟᱭ ᱜᱮ
ᱴᱟ ᱥᱟᱱᱛᱟᱞᱤ ᱢᱤᱰᱤᱭᱟᱢ ᱛᱮᱜᱮᱧ ᱚᱞᱟᱠᱟᱜ-ᱟ ᱟᱞᱮᱱᱥᱮᱫ ᱢᱟ ᱮᱱᱛᱮ ᱟᱥᱟᱢᱤᱥ ᱢᱤᱰᱤᱭᱟᱢ ᱢᱮᱱᱟᱜᱼᱟ ᱥᱮ ᱟᱫᱚ ᱟᱥᱟᱢᱤᱥ ᱢᱤᱰᱤᱭᱟᱢ ᱛᱮᱫᱚ ᱵᱟᱝᱜᱤᱧ ᱚᱞ ᱟᱠᱟᱜᱼᱟ
ᱮᱮᱭ ᱪᱮᱫ ᱢᱤᱰᱤᱭᱟᱢᱮᱢ ᱞᱟᱹᱭ ᱠᱮᱫᱟ ᱦᱟᱸᱜ ᱵᱟᱹᱧ ᱵᱩᱡᱷ ᱞᱮᱫ ᱛᱟᱢᱟ ᱚᱱᱟ ᱫᱚ
ᱮᱥᱟᱢᱮᱥ ᱢᱤᱰᱤᱭᱟᱢ
ᱚᱱᱟ ᱫᱚ ᱚᱠᱟ ᱞᱮᱠᱟ ᱚᱱᱟ ᱫᱚ ᱪᱮᱫ ᱯᱟᱹᱨᱥᱤ
ᱮᱥᱟᱢᱤᱥ ᱯᱟᱹᱨᱥᱤ ᱡᱟᱦᱟᱸ ᱱᱩᱠᱩ ᱪᱷᱟᱛᱤᱠ ᱡᱟᱹᱛᱤᱭᱟᱜ ᱯᱟᱹᱨᱥᱤ
ᱵᱟᱝᱞᱟ ᱢᱤᱰᱤᱭᱟᱢ᱾
ᱵᱟᱝᱞᱟ ᱢᱤᱰᱤᱭᱟᱢ ᱫᱚ ᱵᱟᱝ ᱜᱮ ᱵᱟᱝᱞᱟ ᱢᱤᱰᱤᱭᱟᱢ ᱡᱩᱫᱟᱹ ᱜᱮᱭᱟ ᱮᱥᱟᱢᱤᱥ ᱢᱤᱰᱤᱭᱟᱢ ᱡᱩᱫᱟᱹ ᱤᱝᱞᱤᱥ ᱢᱤᱰᱤᱭᱟᱢ ᱢᱮᱱᱟᱜᱼᱟ ᱢᱤᱫᱴᱮ ᱵᱚᱨᱚ ᱢᱤᱰᱤᱭᱟᱢ ᱢᱮᱱᱟᱜᱼᱟ ᱛᱚ ᱱᱚᱝᱠᱟ ᱞᱮᱠᱟ ᱥᱮ ᱱᱚᱛᱮ ᱫᱚ ᱮᱥᱟᱢᱤᱥ ᱢᱤᱰᱤᱭᱟᱢ ᱦᱚᱸ ᱢᱮᱱᱟᱜᱼᱟ᱾
ᱚ ᱤᱸᱧ ᱫᱚ ᱦᱟᱸᱜ ᱯᱩᱭᱞᱩ ᱵᱟᱨᱤᱧ ᱟᱸᱡᱚᱢ ᱫᱟ ᱚᱱᱟ ᱮᱥᱮᱢᱥ ᱢᱤᱰᱤᱭᱟᱢ ᱫᱚ ᱤᱧ ᱫᱚ ᱵᱟᱹᱧ ᱟᱸᱡᱚᱢ ᱵᱟᱲᱟᱣ ᱠᱟᱫᱟ ᱦᱟᱸᱜ ᱱᱤᱭᱟᱹ ᱱᱤᱭᱟᱹ ᱞᱟᱦᱟ ᱫᱚ ᱚᱠᱚᱭ ᱴᱷᱮᱱ ᱦᱚᱸ ᱟᱢ ᱴᱷᱮᱡ ᱜᱤ ᱦᱟᱸᱜ ᱤᱧ ᱟᱸᱡᱚᱢ ᱫᱟ
ᱟᱞᱮ ᱱᱚᱛᱮ ᱫᱚ ᱮᱥᱟᱢᱤᱥ ᱢᱤᱰᱤᱭᱟᱢ ᱦᱚᱸ ᱢᱮᱱᱟᱜᱼᱟ᱾
ᱚ ᱱᱟᱯᱟᱭ ᱜᱮ ᱚᱼᱟᱪᱪᱷᱟ ᱛᱷᱟᱞᱮ ᱚ ᱵᱟᱝᱞᱟ ᱢᱤ ᱢᱟᱱᱮ ᱟᱯᱮ ᱚᱱᱛᱮ ᱫᱚ ᱢᱟᱱᱮ ᱵᱟᱹᱲᱛᱤ ᱜᱮ ᱢᱟᱱᱮ ᱦᱤᱸᱼᱦᱤᱱᱫᱤ ᱛᱮᱠᱚ ᱚᱞᱚᱜᱼᱟ ᱵᱟᱝ
ᱦᱤᱱᱫᱤ ᱢᱤᱰᱤᱭᱟᱢ ᱦᱚ ᱵᱟᱹᱱᱩᱜᱼᱟ ᱱᱚᱛᱮ ᱫᱚ ᱦᱤᱱᱫᱤ ᱛᱮ ᱫᱚ ᱵᱟᱝ ᱠᱚ ᱚᱞᱚᱜ ᱠᱟᱱᱟ ᱮᱥᱟᱢᱤᱥ ᱢᱤᱰᱤᱭᱟᱢ ᱢᱮᱱᱟᱜᱼᱟ ᱵᱚᱨᱚ ᱢᱤᱰᱤᱭᱟᱢ ᱤᱝᱞᱤᱥ ᱢᱤᱰᱤᱭᱟᱢ ᱤᱱᱟᱹᱜᱮ ᱡᱟᱹᱥᱛᱤ ᱫᱚᱠᱚ ᱚᱞᱚᱜ ᱠᱟᱱᱟ ᱦᱤᱱᱫᱤ ᱢᱤᱰᱤᱭᱟᱢ ᱦᱚᱸ ᱢᱮᱱᱟᱭ ᱜᱮᱭᱟ ᱢᱮᱱᱟᱜ ᱜᱮᱭᱟ ᱫᱚ ᱵᱟᱝ ᱫᱚ ᱵᱟᱝ ᱢᱮᱱᱠᱷᱟᱱ ᱟᱹᱰᱤ ᱡᱟᱹᱥᱛᱤ ᱫᱚ ᱵᱟᱹᱱᱩᱜ ᱜᱮᱭᱟ
ᱟᱪᱷᱥᱟ ᱟᱯᱮ ᱫᱚ ᱚᱠᱟᱨᱮᱯ ᱯᱮ ᱯᱟᱲᱟᱜ-ᱟ ᱛᱷᱟᱞᱮ ᱤᱭᱟᱹ ᱵᱮᱝᱜᱚᱞ ᱨᱮ ᱥᱮ ᱡᱷᱟᱲᱠᱷᱚᱱᱰ ᱨᱮ ᱥᱮ ᱩᱲᱤᱥᱟ ᱨᱮ ᱥᱮ ᱚᱠᱟᱨᱮ ᱯᱮ ᱟᱯᱮ ᱫᱚ, ᱚ ᱟᱥᱟᱢ ᱨᱮ ᱚᱱᱟ ᱛᱮᱜᱮ
ᱦᱮᱸ
ᱥᱚᱻᱻ
ᱟᱥᱟᱢ ᱨᱮᱫᱚ ᱮᱥᱟᱢᱤᱥ ᱢᱤᱰᱤᱭᱟᱢ ᱪᱟᱞᱟᱜ ᱠᱟᱱᱟ ᱥᱮ ᱦᱩᱻ
ᱟᱹᱰᱤ ᱱᱟᱯᱟᱭ ᱠᱟᱛᱷᱟ᱾
ᱦᱩ
ᱦᱳᱭ ᱟᱯᱮ ᱚᱱᱟ ᱟᱸᱥᱟᱢ ᱟᱸᱥᱟᱢ ᱟᱥᱟᱢ ᱥᱮᱫ ᱫᱟᱬᱟᱱ ᱪᱟᱞᱟᱜ ᱢᱟᱱᱮ ᱟᱹᱰᱤ ᱫᱤᱱ ᱠᱷᱚᱡᱽ ᱜᱮ ᱤᱪᱪᱷᱟᱹ ᱢᱮᱱᱟᱜᱼᱟ ᱡᱮ ᱟᱸᱥᱟᱢ ᱨᱮ ᱟᱯᱮ ᱚᱱᱛᱮ ᱫᱚ ᱪᱟ ᱠᱚ ᱪᱟᱥᱟ ᱵᱟᱝ
ᱦᱳᱭ ᱪᱟ ᱫᱚ ᱫᱚᱢᱮ ᱠᱚ ᱪᱟᱥ ᱠᱟᱜ ᱜᱮᱭᱟ ᱦᱚ ᱜᱷᱩᱴᱩ ᱦᱟᱥᱟ ᱛᱟᱦᱮᱸᱞᱮᱱ ᱠᱷᱟᱱ ᱜᱮ ᱪᱟᱭ ᱠᱚ ᱢᱟᱱᱮ ᱪᱮᱫ ᱦᱚᱸ ᱮᱴᱟᱜᱼᱟ ᱪᱟᱥᱛᱤᱱᱟᱜ ᱵᱟᱝ ᱦᱩᱭᱩᱜᱼᱟ ᱛᱚ ᱚᱱᱠᱟᱱ ᱡᱟᱭᱜᱟ ᱨᱮ ᱫᱚ ᱪᱟ ᱜᱮ ᱪᱟᱥ ᱢᱮ ᱦᱩᱭᱩᱜᱼᱟ ᱟᱨ ᱪᱟ ᱢᱟ ᱡᱟᱦᱟᱸ ᱢᱤᱫᱫᱷᱟᱱ ᱢᱤᱫ ᱫᱷᱟᱣ ᱪᱟᱥ ᱞᱮᱠᱷᱟᱱ ᱡᱮ ᱵᱟᱨᱮ ᱵᱟᱨ ᱪᱟᱥ ᱦᱩᱭᱩᱜᱼᱟ ᱱᱚᱝᱠᱟᱱ ᱡᱤᱱᱤᱥ ᱢᱟ ᱵᱟᱝ ᱠᱟᱱᱟ ᱢᱤᱫ ᱫᱷᱟᱣ ᱮᱢ ᱪᱟᱥ ᱞᱮᱠᱷᱟᱱ ᱟᱭᱢᱟ ᱵᱚᱪᱷᱚᱨ ᱛᱟᱦᱮᱸᱱᱚᱜᱼᱟ᱾
ᱦᱳᱭ ᱦᱟᱹᱭ ᱚᱱᱟ ᱢᱟ ᱠᱟᱛᱷᱟ ᱠᱟᱱ ᱜᱮ ᱛᱷᱟᱞᱮ ᱟᱯᱮ ᱚᱱᱛᱮ ᱫᱚ ᱵᱩᱨᱩ ᱠᱚ ᱢᱮᱱᱟᱜᱼᱟ ᱵᱟᱝ ᱟᱯᱮ ᱚᱱᱛᱮ ᱫᱚ ᱢᱟᱱᱮ ᱡᱟᱜᱟ ᱠᱚᱦᱚᱸ ᱧᱮᱞ ᱡᱚᱝ ᱞᱮᱠᱟ ᱟᱹᱰᱤ ᱢᱚᱸᱡᱽ ᱜᱮ ᱟᱯᱮ ᱚᱱᱛᱮ ᱫᱚ ᱛᱟᱦᱞᱮ
ᱡᱟᱠᱟ ᱫᱚ ᱧᱮᱞ ᱡᱚᱝ ᱞᱮᱠᱟ ᱫᱚ ᱢᱚᱸᱡᱽ ᱜᱮᱭᱟ ᱢᱮᱱ ᱠᱷᱟᱱ ᱵᱩᱨᱩ ᱫᱚ ᱵᱟᱹᱱᱩᱜᱼᱟ᱾ ᱟᱹᱰᱤ ᱠᱚᱢᱟᱣ ᱜᱮᱭᱟ
ᱚᱸᱻ
ᱦᱳᱭ ᱟᱹᱰᱤ ᱠᱚᱢᱟᱣ ᱜᱮᱭᱟ ᱾
ᱟᱪᱪᱷᱟ ᱟᱯᱮ ᱚᱱᱛᱮ ᱫᱚ ᱛᱟᱦᱞᱮ ᱡᱟᱦᱟᱸ ᱞᱮᱠᱟ ᱱᱚᱣᱟ ᱪᱟ ᱪᱟ ᱟᱨ ᱱᱚᱣᱟ ᱦᱩᱲᱩ ᱵᱟᱫ ᱠᱟᱛᱮᱜ ᱟᱨᱦᱳ ᱪᱮᱫ ᱪᱮᱫ ᱠᱚ ᱯᱮ ᱪᱟᱥ ᱵᱟᱲᱟᱭ ᱜᱮᱭᱟ᱾
ᱪᱟᱥ ᱜᱮᱭᱟ ᱠᱚ ᱡᱟᱦᱟᱸ ᱜᱟᱰᱟ ᱟᱲᱮ ᱦᱮᱱᱟᱜᱼᱟᱥᱮ ᱚᱱᱛᱮ ᱫᱚ ᱥᱟᱠ ᱥᱩᱵᱡᱤ ᱠᱚ ᱪᱮᱫ ᱠᱚᱪᱚᱝ ᱪᱟᱥ ᱦᱩᱭᱩᱜ ᱜᱮᱭᱟ ᱛᱚ ᱟᱞᱮ ᱦᱚᱸ ᱵᱟᱹᱭ ᱦᱟᱹᱲ ᱠᱚᱨᱮ ᱥᱟᱠ ᱥᱩᱵᱽᱡᱤ ᱥᱩᱵᱽᱡᱤ ᱫᱚ ᱦᱩᱭᱩᱜ ᱜᱮᱭᱟ ᱟᱨ ᱭᱟ ᱦᱩᱭ ᱫᱚ ᱪᱟᱥ ᱜᱮᱭᱟ ᱠᱚ
ᱚᱻ
ᱦᱳᱲᱳ ᱠᱚ ᱵᱟᱫ ᱠᱟᱛᱮ ᱦᱚᱸ
ᱦᱳᱭ ᱦᱳᱭ ᱚᱱᱟ ᱛᱮ ᱜᱮ ᱢᱟᱱᱮ ᱟᱢ ᱫᱚ ᱟᱥᱟᱢ ᱠᱷᱚᱱᱮᱢ ᱠᱟᱱᱟᱢ ᱛᱚ ᱟᱫᱚ ᱵᱟᱹᱧ ᱵᱩᱡ ᱫᱟᱲᱮᱜ ᱠᱟᱱᱟ᱾ ᱦᱚᱭ ᱛᱚ ᱡᱟᱦᱟᱸᱭ ᱦᱚᱭ ᱛᱚ ᱡᱷᱟᱲ ᱠᱷᱚᱱᱰ ᱨᱮᱱ ᱦᱚᱲ ᱠᱤᱝ ᱵᱟ ᱵᱮᱝ ᱜᱚᱞ ᱨᱮᱱ ᱦᱚᱲ ᱩᱱᱠ ᱩᱱᱠᱩ ᱫᱚ ᱨᱚᱲ ᱨᱮᱜᱮᱢ ᱵᱩᱡᱽ ᱠᱚᱣᱟ ᱦᱮᱸ ᱟᱫᱚ ᱟᱢ ᱫᱚ ᱤᱧ ᱫᱚ ᱵᱩᱡᱷᱟᱹᱣ ᱵᱟᱹᱧ ᱧᱟᱢ ᱢᱮᱱ ᱫᱟᱹᱧ ᱫᱚ ᱚᱠᱟ ᱥᱮᱫ ᱨᱮᱱ ᱦᱚᱲ ᱠᱟᱱᱟᱢ ᱚᱱᱟ ᱟᱨ ᱚᱱᱟ ᱪᱮᱫ ᱚᱱᱟ ᱟᱥᱟᱢ ᱥᱤᱥ ᱥᱮ ᱪᱮᱫ ᱞᱟᱹᱭ ᱟᱫᱤᱧᱟ ᱚᱱᱟ ᱢᱟ ᱯᱩᱭᱞᱩ ᱵᱟᱨᱤᱧ ᱟᱸᱡᱚᱢ ᱠᱮᱫ ᱢᱮᱱ ᱛᱮ ᱤᱧ ᱫᱚ ᱛᱷᱟᱞᱤᱧ ᱵᱟᱹᱧ ᱵᱩᱡ ᱫᱟᱲᱮ ᱭᱟᱫᱟ ᱡᱮ ᱚᱠᱟ ᱥᱮᱫ ᱨᱮᱱ ᱱᱚᱣᱟ ᱨᱚᱲ ᱫᱚ ᱯᱩᱭᱞᱩ ᱵᱟᱨᱤᱧ ᱟᱸᱡᱚ ᱢᱮᱫ ᱠᱟᱱ
ᱟᱪᱪᱷᱟ ᱵᱟᱵᱤᱱ ᱟᱸᱡᱚᱢ ᱠᱟᱫ ᱛᱟᱦᱮ ᱱᱟ
ᱮ ᱦᱮᱸᱜ ᱵᱟᱝ ᱵᱟᱹᱧ ᱟᱸᱡᱚᱢ ᱠᱟᱫ ᱛᱟᱦᱮᱸᱫ ᱟᱥᱥᱟ ᱚᱱᱛᱮ ᱟᱯᱮ ᱚᱱᱛᱮ ᱟᱥᱟᱢᱤᱭᱟᱹ ᱥᱮᱫ ᱨᱮᱱ ᱦᱚᱲ ᱫᱚ ᱪᱮᱫ ᱱᱚᱣᱟ ᱟᱥᱟᱢᱤᱭᱟᱹ ᱯᱟᱹᱨᱥᱤ ᱛᱮ ᱜᱮ ᱯᱮ ᱨᱚᱲ-ᱟ?
ᱵᱟᱹᱭ ᱵᱟᱝ ᱡᱷᱚᱛᱚ ᱦᱚᱲ ᱫᱚ ᱡᱚᱠᱷᱚᱱ ᱦᱟᱴ ᱵᱟᱡᱟᱨ ᱠᱚ ᱨᱮ ᱛᱟᱦᱮᱱ ᱦᱩᱭᱩᱜ ᱟᱥᱮ ᱪᱟᱞᱟᱜ ᱦᱩᱭᱩᱜᱼᱟ᱾ ᱛᱚ ᱚᱱ ᱠᱟᱱ ᱴᱷᱮᱱ ᱫᱚ ᱟᱥᱟ ᱢᱤᱥ ᱛᱮ ᱜᱮ ᱨᱚᱲ ᱦᱳᱭᱳᱜᱼᱟ᱾ ᱩᱱᱠᱩ ᱪᱷᱟᱹᱛᱤᱠ ᱡᱟᱹᱛᱤ ᱠᱚ ᱫᱚ ᱟᱵᱚ ᱡᱟᱹᱛᱤ ᱵᱷᱟᱥᱟ ᱫᱚ ᱵᱟᱝ ᱠᱚ ᱵᱟᱰᱟᱭᱟ ᱥᱮ ᱟᱫᱚ ᱚᱱᱠᱟ
ᱚ ᱦᱮᱸ ᱦᱮᱸ
ᱛᱟᱢᱤᱥ ᱡᱟᱦᱟᱸᱭ ᱵᱟᱭ ᱵᱟᱰᱟ ᱭᱟ᱾
ᱞᱟᱹᱭ ᱟᱠᱚ ᱤᱧ ᱟᱸᱡᱚᱢ ᱵᱟᱲᱟ ᱠᱟᱫᱤᱧ ᱵᱟᱝ ᱢᱟ ᱟᱥᱟᱢ ᱨᱮᱱ ᱦᱚᱲ ᱫᱚ ᱟᱹᱰᱤ ᱠᱚ ᱢᱚᱸᱡᱽ ᱜᱮᱭᱟ᱾
ᱟᱹᱰᱤ ᱠᱚ ᱢᱚᱡᱽ ᱜᱮᱭᱟ᱾
ᱦᱮᱸ
ᱢᱟᱱᱮ ᱟᱱ ᱡᱟᱛᱤ ᱠᱚ ᱜᱮ ᱡᱟᱹᱥᱛᱤ ᱢᱮᱱᱟᱜ ᱠᱚᱣᱟ ᱚᱱᱟ ᱛᱮ ᱩᱱᱠᱩ ᱠᱷᱟᱹᱛᱤᱨ ᱥᱮ ᱥᱟᱶ ᱛᱮ ᱢᱮᱥᱟ ᱢᱮᱥᱟ ᱛᱮ ᱥᱮᱪ
ᱟᱪᱪᱷᱟ ᱟᱯᱮ ᱚᱱᱟ ᱟᱥᱟᱢ ᱨᱮ ᱫᱚ ᱪᱮᱫ ᱯᱚᱨᱚᱵᱽ ᱠᱚ ᱯᱮ ᱢᱟᱱᱟᱣ ᱜᱮᱭᱟ ᱟᱵᱚᱣᱟᱜ ᱥᱟᱱ ᱛᱟᱲᱟᱜ ᱡᱟᱦᱟᱸ ᱞᱮᱠᱟ ᱥᱚᱦᱚᱨᱟᱭ ᱯᱚᱨᱚᱵᱽ ᱠᱚ ᱵᱟᱦᱟ ᱯᱚᱨᱚᱵᱽ ᱠᱚ ᱱᱚᱣᱟ ᱠᱚ ᱫᱚ ᱯᱮ ᱢᱟᱱᱟᱣ ᱥᱮ ᱵᱟᱝ?
ᱦᱳ ᱢᱟᱱᱟᱣ ᱜᱮ ᱡᱷᱚᱛᱚ ᱜᱮ ᱢᱟᱱᱟᱣ ᱜᱮᱭᱟ ᱥᱟᱱ ᱛᱟᱲᱟᱜ ᱪᱮᱫ ᱠᱚ ᱯᱚᱨᱵᱷᱟᱥ ᱢᱮᱱᱟᱜᱼᱟ᱾ ᱡᱷᱚᱛᱚ ᱢᱟᱱᱟᱣ ᱜᱮ᱾
ᱟᱪᱪᱷᱟ ᱱᱟᱯᱟᱭ ᱠᱟᱛᱷᱟ ᱟᱨ ᱛᱟᱦᱞᱮ ᱦᱚᱜᱼᱚᱭ ᱦᱚᱞᱟ ᱢᱟᱦᱮ ᱫᱷᱮᱨ ᱜᱮ ᱟᱢ ᱵᱟᱵᱚᱛᱤ ᱛᱟᱵ ᱱᱟ ᱟᱢ ᱵᱟᱵᱚᱛᱤ ᱦᱚᱸᱯᱮ ᱢᱟᱱᱟᱣ ᱜᱮᱭᱟ?
ᱦᱳᱭ ᱢᱟᱱᱟᱣ ᱜᱮ ᱟᱢ ᱵᱟᱵᱚᱛᱤ ᱦᱚᱸ᱾
ᱚ ᱛᱟᱦᱞᱮ ᱟᱢᱵᱟ ᱵᱚᱛᱤ ᱨᱮ ᱠᱟᱱ ᱴᱷᱟᱲ ᱠᱷᱟᱹᱡᱟᱹᱲᱤ ᱠᱚᱢ ᱡᱚᱢ ᱞᱮᱫᱟ ᱥᱮ ᱵᱟᱝ? ᱟᱢᱵᱟᱵᱚᱛᱤ ᱨᱮ ᱛᱟᱦᱞᱮ ᱠᱟᱱᱴᱷᱟᱲ ᱵᱤᱞᱤ ᱠᱚᱢ ᱡᱚᱢ ᱞᱮᱫᱟ ᱥᱮ ᱵᱟᱝ?
ᱡᱚᱢ ᱜᱮ ᱪᱮᱫᱟᱜ ᱵᱟᱝ᱾ ᱚᱱᱮ ᱠᱚ ᱢᱮᱱᱟ ᱚᱲᱟᱜ ᱨᱮ ᱵᱟᱝ ᱛᱟᱦᱮᱱ ᱠᱷᱟᱱ ᱠᱤᱨᱤᱧ ᱠᱟᱛᱮ ᱦᱚᱸ ᱡᱚᱢ ᱦᱩᱭᱩᱜᱼᱟ ᱮᱱ ᱦᱚᱸ ᱥᱟᱞ ᱨᱮᱱᱟᱜ ᱡᱚ ᱡᱤᱱᱤᱥ ᱠᱟᱱᱟ ᱛᱚ ᱡᱚᱢ ᱜᱮ ᱡᱟᱹᱨᱩᱲᱟ᱾
ᱦᱳᱭ᱾
ᱧᱟᱢᱟᱜ-ᱟ
ᱮ ᱠᱷᱟᱱ
ᱦᱩᱸ
ᱦᱳᱭ ᱢᱟ ᱛᱚᱵᱮ ᱱᱚᱣᱟᱴᱟᱜ ᱫᱚ ᱦᱟᱸᱜ ᱚᱠᱛᱚ ᱦᱚᱸ ᱪᱟᱵᱟᱭᱮᱱ ᱛᱟᱞᱟᱝᱟ ᱟᱨᱦᱚᱸ ᱫᱚᱦᱲᱟ ᱞᱟᱝ ᱜᱟᱞᱢᱟᱨᱟᱜ-ᱟ ᱪᱮᱫ ᱥᱮᱼᱼ ᱤᱱᱠᱟᱹ ᱜᱮᱞᱟᱝ ᱜᱟᱞᱢᱟᱨᱟᱜᱼᱟ ᱾
ᱴᱷᱤᱠ ᱫᱚᱲᱦᱟ ᱵᱟᱹᱧ ᱥᱚᱢᱚᱭᱚᱜ ᱠᱟᱱᱟ ᱱᱟᱜ ᱥᱴᱩᱰᱮᱱᱴ ᱠᱚᱦᱚᱸ ᱱᱟᱸᱜ ᱠᱚ ᱦᱮᱡ ᱮᱱᱟ ᱵᱟᱨᱭᱟ ᱯᱮᱭᱟ ᱛᱚᱼᱼ
ᱴᱷᱤᱠ ᱜᱮᱭᱟ ᱢᱟ ᱛᱚᱵᱮ ᱾